ᱩᱸ᱾
ᱯᱮ ᱡᱚᱦᱟᱨ ᱡᱚᱦᱟᱨ᱾
ᱦᱮᱸ ᱜᱚᱢᱠᱮ ᱡᱚᱦᱟᱨ ᱜᱮ᱾
ᱟᱪᱪᱷᱟ ᱪᱷᱟ, ᱛᱚ ᱱᱟᱯᱟᱭ ᱵᱟᱲᱟ ᱜᱮ? ᱦᱮᱸ ᱵᱮᱥ ᱜᱮ ᱟᱸᱟᱢᱚᱜ ᱠᱟᱱᱟ, ᱱᱟᱯᱟᱭ ᱜᱮᱭᱟ ᱵᱤᱱ?
ᱚ, ᱦᱮᱸ, ᱱᱟᱯᱟᱭ ᱜᱮᱭᱟ ᱞᱤᱧ᱾
ᱟᱪᱪᱷᱟ ᱟᱪᱪᱷᱟ᱾ ᱛᱚ ᱪᱮᱜ ᱠᱟᱡ ᱠᱚᱵᱮᱱ ᱪᱤᱠ, ᱦᱮᱸ ᱟᱞᱤᱧ ᱦᱚᱸ ᱱᱟᱯᱟᱭ ᱜᱮᱭᱟ ᱞᱤᱧ᱾ ᱪᱮᱜ ᱠᱟᱡ ᱠᱚᱵᱮᱱ ᱪᱤᱠᱟᱹᱭᱫᱟ?
ᱮᱸ ᱚ, ᱚ, ᱮᱸ ᱱᱤᱛ ᱞᱮᱠᱟ ᱛᱮᱫᱚ ᱜᱤᱛᱤᱡ ᱦᱩᱭ ᱠᱟᱱᱟ᱾
ᱟᱪ, ᱟᱪᱪᱷᱟ ᱟᱪᱪᱷᱟ᱾
ᱦᱮᱸ ᱟᱵᱮᱱ ᱫᱚ ᱪᱮᱜ ᱵᱮᱱ ᱪᱤᱠᱟᱹᱭᱮᱜ ᱛᱮ?
ᱟᱞᱤᱧ ᱦᱚᱸ ᱦᱚᱸᱜ-ᱚᱭ ᱟᱨ ᱪᱮᱜ ᱠᱩᱞᱦᱤ ᱠᱚᱨᱮ ᱜᱮ ᱢᱮᱱᱟᱜ ᱞᱤᱧᱟᱹ᱾
ᱚ᱾ ᱮᱜ ᱪᱤᱜ ᱠᱚᱯᱮ ᱠᱟᱢᱤᱭᱫᱟ ᱛᱟᱞᱦᱮ?
ᱱᱤᱛᱳᱜ ᱫᱚ ᱦᱩᱲᱩ ᱨᱚᱦᱚᱭ ᱫᱤᱱ ᱛᱚ ᱟᱨ ᱪᱮᱜ ᱚᱱᱟ ᱠᱚᱜᱮ ᱟᱨ ᱪᱮᱫ ᱮᱸ ᱨᱚᱦᱚᱭ ᱵᱟᱲᱟ ᱠᱚ ᱪᱟᱞᱟᱜ ᱠᱟᱱᱟ᱾
ᱚ ᱟᱹᱣᱨᱤ ᱯᱩᱨᱟᱹᱜ-ᱟ ᱛᱚ ᱵᱟᱝ?
ᱦᱩᱸ ᱦᱩᱸ ᱟᱣᱨᱤ᱾
ᱦᱩᱸ ᱦᱩᱸ᱾
ᱦᱩᱸ᱾
ᱩᱸ ᱪᱤᱜᱠᱟ ᱫᱟᱜ ᱠᱮᱫᱟᱭ ᱛᱟᱞᱦᱮ ᱦᱚᱞᱟ‌ ᱢᱟᱸᱫᱷᱮᱨ?
ᱦᱚᱞᱟ ᱢᱟᱸᱫᱷᱮᱨ ᱵᱷᱟᱜᱤ ᱜᱮ ᱠᱚᱱᱴᱤᱱᱤᱭᱩ ᱜᱮ ᱵᱷᱟᱜᱮ ᱜᱮ ᱫᱟᱜ ᱤᱫᱤᱭ ᱫᱟᱭ ᱚᱱᱟ ᱠᱷᱟ ᱠᱷᱟᱹᱛᱤᱨ ᱜᱮ ᱟᱨ ᱥᱚᱢᱚᱭ ᱵᱟᱹᱭ ᱵᱟᱹᱭᱛᱮ ᱦᱩᱭᱩᱜ ᱠᱟᱱᱟ᱾
ᱚ᱾ ᱱᱚᱛᱮ ᱦᱚᱸ ᱚᱱᱠᱟ ᱜᱮ, ᱦᱚᱞᱟ ᱢᱟᱸᱫᱷᱮᱨ ᱠᱷᱚᱡ ᱜᱮᱞᱮ ᱫᱷᱩᱨᱟᱹᱣ ᱫᱚᱢᱮ ᱫᱟᱜ ᱞᱟᱦᱟ ᱫᱚ ᱫᱚ ᱫᱚᱢᱮ ᱞᱟᱦᱟ ᱫᱚ ᱵᱟᱭ ᱫᱟᱜ ᱠᱟᱫᱟᱭ ᱛᱚ᱾
ᱦᱩᱸ ᱦᱩᱸ ᱦᱩᱸ ᱦᱩᱸ, ᱛᱚ ᱟᱯᱮ ᱥᱮᱱ ᱫᱚ ᱜᱚᱝᱠᱮ?
ᱠᱟᱨᱟᱢ ᱦᱮᱸ ᱜᱚᱢᱠᱮ ᱠᱟᱨᱟᱢ ᱜᱮᱭᱟᱞᱮ᱾
ᱟᱪᱪᱷᱟ ᱟᱪᱪᱷᱟ ᱛᱚᱵᱮ ᱟ-ᱟᱯᱮ ᱟᱥᱚᱞ ᱠᱟᱨᱟᱢ ᱫᱚ ᱚᱧᱪᱚᱞ ᱵᱷᱮᱫ ᱵᱷᱮᱫ ᱛᱮ ᱠᱟᱹᱴᱤᱡ ᱵᱚ ᱯᱚᱨᱤᱵᱚᱨᱛᱚᱱ ᱧᱚᱜ ᱜᱮᱭᱟ ᱛᱚ᱾ ᱠᱟᱹᱴᱤᱡ ᱪᱮᱧᱡᱚᱜ ᱛᱟᱵᱚᱱ ᱜᱮᱭᱟ ᱦᱮᱸ ᱛᱚ, ᱤᱭᱟᱹ ᱟᱯᱮ ᱥᱮᱱᱟᱜ ᱠᱟᱹᱴᱤᱡ ᱠᱟᱨᱟᱢ ᱠᱚ ᱵᱟᱨᱮᱛᱮ ᱟᱨ ᱪᱮᱫ ᱞᱟᱹᱭ ᱵᱮᱱ᱾
ᱟᱹᱞᱤᱧ ᱦᱚᱸ ᱩᱱᱟᱹᱜ ᱴᱷᱤᱠ ᱫᱚ ᱜᱚᱢᱠᱮ ᱵᱟᱹᱞᱤᱧ ᱵᱟᱲᱟᱭᱟ ᱞᱟᱦᱟ ᱧᱚᱜ ᱠᱟᱨᱟᱢ ᱦᱩᱭ ᱞᱮᱱᱟ ᱱᱚᱜ-ᱚᱭ᱾ ᱦᱩᱭ ᱞᱮᱱᱟ ᱧᱚᱜ ᱜᱮ ᱮᱠᱷᱚᱱ ᱫᱚ ᱟᱹᱭᱨᱤᱭᱟᱜ-ᱟ᱾
ᱟᱪᱪᱷᱟ ᱟᱪᱪᱷᱟ ᱟᱪᱪᱷᱟ᱾
ᱚᱱᱟ ᱠᱚ ᱜᱚᱝᱠᱮ ᱵᱟᱹᱞᱤᱧ ᱵᱟᱲᱟᱭᱟ ᱟᱹᱞᱤᱧ ᱫᱚ ᱦᱟᱸᱜ᱾ ᱚᱱᱟ ᱞᱟᱹᱭ ᱛᱮᱫᱚ ᱦᱩᱸ᱾ ᱟᱯᱮ ᱥᱮᱱᱟᱜ ᱜᱮ ᱞᱟᱹᱭ ᱵᱮᱱ ᱛᱟᱞᱦᱮ?
ᱦᱩᱸ, ᱟᱞᱮ ᱥᱟᱞᱟᱜ ᱫᱚ ᱚᱱᱠᱟ ᱫᱚ ᱠᱟᱨᱚᱱ ᱢᱚᱛᱚ ᱡᱚᱛᱚᱜᱮ ᱡᱚᱛᱚ ᱯᱚᱨᱚᱵᱽ ᱜᱮᱞᱮ ᱢᱟᱱᱟᱣ ᱜᱮᱭᱟ᱾ ᱦᱮᱸ ᱵᱮᱥ ᱜᱮ, ᱠᱟᱨᱟᱢ ᱦᱩᱭᱩᱜ, ᱥᱚᱨᱦᱟᱭ ᱦᱩᱭᱩᱜ, ᱵᱟᱦᱟ ᱦᱩᱭᱩᱜ ᱛᱟᱨ ᱢᱚᱫᱽᱫᱷᱮ ᱠᱟᱨᱟᱢ ᱪᱮᱫ ᱟᱵᱚᱣᱟᱜ ᱫᱚ ᱨᱚᱦᱚᱭ ᱠᱚ ᱪᱟᱵᱟᱛᱮᱫ ᱦᱩᱸ ᱢᱤᱫᱴᱤᱡ ᱟᱹᱰᱤ ᱢᱟᱨᱟᱝ ᱢᱤᱫᱴᱤᱡ ᱯᱚᱨᱚᱵᱽ ᱠᱟᱱ ᱛᱟᱵᱚᱱ ᱜᱮᱭᱟ᱾
ᱦᱩᱸ ᱦᱮᱸ ᱚᱱᱟ ᱦᱚᱸ ᱠᱟᱱ ᱜᱮᱭᱟ᱾
ᱟᱵᱚᱨᱮᱱ ᱛᱤᱨᱞᱟᱹ ᱦᱮᱸ ᱛᱤᱨᱞᱟᱹ ᱦᱚᱯᱚᱱ ᱠᱚ ᱡᱟᱛᱮ ᱠᱟᱨᱟᱢ ᱠᱚᱠᱚ ᱦᱟᱹᱨ ᱢᱟ ᱦᱮᱸ᱾
ᱦᱮᱸ᱾
ᱟᱨ ᱪᱮᱫ ᱮᱸ ᱱᱚᱜ-ᱚ ᱱᱚᱝᱠᱟ ᱟᱫᱚ ᱠᱟᱨᱟᱢ ᱫᱚ ᱠᱟᱨᱟᱢ ᱨᱮ ᱢᱟᱱᱮ ᱠᱟᱨᱟᱢ ᱫᱚ ᱮᱢᱚᱱ ᱢᱤᱫ ᱟᱨ ᱪᱮᱫ ᱟᱵᱚᱣᱟᱜ ᱯᱚᱨᱚᱵᱽ ᱠᱟᱱᱟ ᱡᱟᱦᱟᱸ ᱫᱚ ᱟᱨ ᱪᱮᱫ ᱢᱟᱱᱮ ᱠᱚᱲᱟ ᱜᱤᱫᱽᱨᱟᱹ ᱫᱚ ᱦᱚᱭᱛᱚ ᱚᱱᱠᱟ ᱫᱚ ᱵᱟᱵᱚᱱ ᱥᱮᱞᱮᱫ ᱫᱟᱲᱮᱭᱟᱜᱼᱟ, ᱵᱟᱴ ᱠᱚᱲᱟ ᱜᱤᱫᱽᱨᱟᱹ ᱢᱟᱱᱮ ᱠᱚᱲᱟ ᱢᱟᱱᱮ ᱠᱩᱲᱤ ᱜᱤᱫᱟᱽᱹᱨ ᱥᱮ ᱟᱵᱚ ᱛᱤᱨᱞᱟᱹ ᱦᱚᱯᱚᱱ ᱠᱟᱨᱚᱱ ᱛᱟᱵᱚ ᱟᱭ ᱮᱢᱚᱱᱴᱟ ᱜᱚᱞᱯᱷᱚ ᱫᱚ ᱵᱟᱝ ᱠᱟᱱᱟ᱾
ᱡᱷᱚᱛᱚ ᱦᱚᱲ ᱥᱟᱞᱟᱜ ᱛᱮ ᱛᱟᱨ ᱢᱚᱫᱽᱫᱷᱮ ᱟᱨ ᱪᱮᱫ ᱵᱮᱥᱤᱨ ᱵᱷᱟᱜᱽ ᱜᱮ ᱟᱨ ᱪᱮᱫ ᱩᱱᱠᱩᱣᱟᱜ ᱟᱨ ᱪᱮᱫ ᱚᱱᱟ ᱮᱱᱮᱢ ᱛᱟᱦᱮᱱ ᱛᱟᱠᱚᱣᱟ ᱦᱮᱸ, ᱥᱮ ᱩᱱᱠᱩᱣᱟᱜ ᱟᱨ ᱪᱮᱫ ᱚᱵᱚᱫᱟᱱ ᱛᱟᱦᱮᱱ ᱛᱟᱠᱚᱣᱟ ᱟᱹᱞᱤᱧ ᱞᱤᱧ ᱢᱚᱱᱮᱭ ᱱᱚᱝᱠᱟ ᱡᱮ ᱩᱱᱠᱩ ᱵᱟᱠᱚ ᱦᱟᱹᱨ ᱞᱮᱠᱷᱟᱱ ᱛᱚ ᱠᱟᱨᱚᱱ ᱛᱚ ᱟᱨ ᱪᱤᱠᱟᱹᱛᱮ ᱵᱮᱱ
ᱦᱮᱸ ᱪᱤᱠᱟᱹ ᱛᱮᱵᱮᱱ ᱠᱚᱨᱟᱣᱟ ᱦᱮᱸ
ᱦᱮᱸ ᱛᱟᱦᱚᱞᱮ ᱚᱱᱮ ᱚᱱᱠᱟ ᱠᱟᱨᱟᱢ ᱫᱚ ᱱᱚᱜᱼ ᱱᱚᱝᱠᱟ ᱢᱟᱱᱮ ᱮᱢᱱᱤ ᱮᱴᱟᱜ ᱫᱤᱱ ᱛᱚ ᱟᱨ ᱵᱟᱝ ᱦᱩᱭᱩᱜ ᱨᱚᱦᱚᱭ ᱵᱟᱲᱟ ᱠᱟᱛᱮᱫ ᱜᱮ ᱦᱩᱲᱩ ᱠᱚ ᱡᱚᱠᱷᱚᱱ ᱦᱟᱞᱠᱟ ᱦᱟᱞᱠᱟ ᱡᱚᱠᱷᱚᱱ ᱜᱟᱪᱷᱤ ᱵᱟᱲᱟᱜ ᱛᱟᱵᱚᱱᱟ ᱦᱮᱸ ᱜᱟᱹᱪᱷᱤ ᱜᱮ ᱩᱱᱜᱮ ᱟᱵᱚ ᱫᱚ ᱠᱟᱨᱟᱢ ᱯᱚᱨᱚᱵᱽ ᱫᱚᱵᱚᱱ ᱢᱟᱱᱟᱣ ᱜᱮᱭᱟ ᱾ ᱟᱫᱚ ᱠᱟᱨᱟᱢ ᱨᱮᱫᱚ ᱟᱹᱰᱤ ᱨᱚᱠᱚᱢ ᱛᱚ ᱱᱤᱭᱚᱢ ᱠᱟᱹᱱᱩᱱ ᱠᱚ ᱟᱵᱚᱨᱮᱱ ᱛᱤᱨᱞᱟᱹ ᱠᱚ ᱢᱟᱱᱟᱣ ᱵᱟᱛᱟᱣ ᱠᱟᱛᱮᱫ ᱦᱮᱸ ᱠᱟᱨᱟᱢ ᱠᱚ ᱦᱟᱹᱨᱟᱹᱭ ᱦᱩᱭᱩᱜ ᱛᱟᱠᱚᱣᱟ ᱦᱮᱸ ᱵᱤᱵᱷᱤᱱᱚ ᱨᱚᱠᱚᱢ ᱡᱮᱢᱚᱱ ᱦᱮᱸ ᱢᱟᱱᱮ ᱯᱟᱨᱠᱚᱢ ᱨᱮ ᱜᱤᱛᱤᱡ ᱵᱟᱝ ᱜᱟᱱᱚᱜᱼᱟ, ᱦᱮᱸ ᱥᱮ ᱵᱮᱥᱤ ᱵᱟᱝ ᱜᱟᱱᱚᱜᱼᱟ ᱛᱟᱨᱯᱚᱨᱮ ᱵᱩᱞᱩᱝ ᱟᱛᱮᱜ ᱡᱚᱢ ᱵᱟᱝ ᱜᱟᱱᱚᱜ ᱛᱟᱠᱚᱣᱟ, ᱥᱤᱨᱤᱡ ᱠᱚ ᱡᱚᱢ ᱵᱟᱝ ᱜᱟᱱᱚᱜᱼᱟ, ᱟᱨ ᱛᱟᱨᱯᱚᱨᱮ ᱜᱟᱫᱩᱨ ᱠᱚ ᱵᱟᱝ ᱥᱮᱸᱜᱮᱞ ᱨᱮ ᱤᱭᱟᱹ ᱥᱩᱨᱩᱜ
ᱫᱚᱢᱮ ᱱᱤᱭᱚᱢ ᱢᱮᱱᱟᱜᱼᱟ᱾
ᱦᱩᱸ ᱦᱩᱸ ᱫᱚᱢᱮ ᱱᱤᱭᱚᱢ ᱡᱟᱭᱦᱳᱠ ᱟᱵᱚ ᱨᱮᱱ ᱟᱵᱚ ᱠᱚᱨᱮᱱ ᱥᱮ ᱛᱤᱨᱞᱟᱹ ᱦᱚᱯᱚᱱ ᱛᱟᱠᱚ ᱥᱮ ᱢᱟᱹᱭ ᱦᱮᱸ ᱫᱤᱫᱤ ᱦᱮᱸ ᱜᱚᱜᱚ ᱛᱟᱠᱚ ᱦᱟᱛᱟᱣᱟ ᱠᱚ, ᱦᱮᱸ ᱡᱚᱛᱚ ᱦᱚᱲ ᱵᱟᱨᱥᱮᱫ ᱡᱟᱭᱦᱳᱠ ᱩᱝᱠᱳ ᱢᱟᱱᱟᱣ ᱫᱟᱲᱮᱜ ᱛᱮ ᱱᱤᱛ ᱫᱷᱟᱹᱵᱤᱡ ᱛᱮ ᱱᱚᱣᱟ ᱠᱟᱨᱟᱢ ᱦᱚᱸ ᱦᱮᱸ ᱠᱟᱨᱟᱢ ᱯᱚᱨᱚᱵᱽ ᱦᱚᱸ ᱟᱨ ᱪᱮᱫ ᱡᱟᱭᱦᱳᱠ ᱱᱚᱝᱠᱟ ᱡᱤᱭᱟᱹᱲ ᱜᱮ ᱢᱮᱱᱟᱜ
ᱥᱤᱭᱟᱹᱲ ᱜᱮ ᱢᱮᱱᱟᱜ ᱛᱟᱵᱚᱱᱟ ᱦᱮᱸ,
ᱦᱮᱸ ᱠᱟᱨᱟᱢ ᱠᱟᱨᱟᱢ ᱫᱚ ᱦᱩᱭᱩᱜ ᱠᱟᱱᱟ ᱮᱢᱚᱱ ᱢᱮᱱᱟᱜᱼᱟ ᱟᱨ ᱪᱮᱫ ᱡᱟᱦᱟᱸ ᱫᱚ ᱦᱩᱞ ᱵᱟᱢ ᱢᱟᱱᱟᱣ ᱞᱮᱠᱷᱟᱱ ᱫᱚ ᱠᱟᱨᱟᱢ ᱜᱮ ᱵᱟᱝ ᱠᱟᱨᱟᱢᱚᱜᱼᱟ ᱠᱟᱨᱟᱢ ᱜᱮ ᱵᱟᱝ ᱠᱟᱨᱚᱱ ᱟᱵᱚᱨᱮᱱ ᱢᱟᱹᱭ ᱵᱟᱠᱚ ᱡᱩᱫᱤ ᱚᱱᱟ ᱨᱩᱞ ᱵᱟᱠᱚ ᱯᱷᱳᱞᱳ ᱫᱟᱲᱮᱭᱟᱜᱼᱟ ᱱᱤᱭᱚᱢ ᱥᱮ ᱛᱟᱦᱚᱞᱮ ᱠᱷᱟᱱ ᱫᱚ ᱠᱟᱨᱟᱢ ᱫᱚ ᱵᱟᱝ ᱦᱩᱭᱩᱜ ᱛᱟᱵᱚᱱ ᱜᱮᱭᱟ ᱟᱵᱚᱣᱟᱜ ᱫᱚ ᱠᱟᱨᱚᱱ ᱩᱱᱠᱩ ᱡᱩᱫᱤ ᱵᱟᱠᱚ ᱢᱟᱱᱟᱣ ᱫᱟᱲᱮᱭᱟᱜᱼᱟ ᱠᱟᱜ ᱤᱭᱟᱹ ᱪᱤᱠᱟᱹᱧ ᱞᱮᱭᱟ ᱠᱟᱨᱟᱢ ᱡᱟᱣᱟ ᱦᱟᱹᱨ ᱠᱟᱛᱮᱜ ᱦᱮᱸ,
ᱦᱮᱸ
ᱛᱟᱦᱚᱞᱮ ᱛᱚ ᱛᱟᱦᱚᱞᱮ ᱛᱚ ᱠᱟᱜ ᱢᱟᱱᱮ ᱚᱱᱟ ᱠᱟᱨᱟᱢ ᱡᱟᱣᱟ ᱛᱮᱜ ᱜᱮ ᱵᱟᱹᱲᱤᱡᱚᱜᱼᱟ ᱦᱮᱸ, ᱛᱟᱨᱯᱚᱨᱮ ᱠᱟᱨᱟᱜ ᱦᱮᱸ ᱛᱟᱨᱯᱚᱨᱮ ᱠᱟᱨᱟᱢ ᱦᱚᱸ ᱵᱟᱨᱯᱮ ᱨᱚᱠᱚᱢ ᱢᱮᱱᱟᱜ ᱛᱟᱵᱚᱱ ᱜᱮᱭᱟ ᱦᱮᱸ ᱛᱚ ᱟᱞᱮ ᱱᱚᱛᱮ ᱵᱤᱥᱤ ᱪᱤᱞᱤ ᱦᱮᱸ ᱦᱮᱸ ᱛᱚ ᱟᱞᱮ ᱫᱚ ᱱᱚᱸᱰᱮ ᱵᱮᱥᱤᱠᱮᱞᱤ ᱚᱱᱟ ᱞᱮ ᱡᱟᱣᱟ ᱠᱟᱨᱟᱢ ᱜᱮᱞᱮ ᱦᱟᱹᱲ ᱜᱮᱭᱟ ᱦᱟᱹᱨ ᱜᱮᱭᱟ ᱥᱮ ᱡᱟᱦᱟᱸ ᱠᱟᱜ ᱡᱟᱣᱟ ᱠᱟᱨᱟᱢ ᱛᱮᱜᱮᱞᱮ ᱠᱟᱨᱟᱢᱚᱜ ᱜᱮᱭᱟ᱾ ᱦᱮᱸ ᱟᱨᱚ ᱮᱸᱫᱮ ᱠᱟᱨᱚᱢ ᱢᱮᱱᱟᱜᱼᱟ ᱦᱮᱸ ᱮᱸᱫᱮ ᱠᱟᱨᱟᱢ ᱢᱮᱱᱛᱮ ᱢᱤᱜᱴᱤᱡ ᱠᱟᱨᱟᱢ ᱢᱮᱱᱟᱜ ᱜᱮᱭᱟ, ᱦᱩᱸ ᱱᱚᱣᱟ ᱨᱮᱦᱚᱸ ᱚᱵᱚᱥᱥᱳᱭ ᱮᱸ ᱢᱤᱜᱴᱤᱡ ᱯᱚᱨᱚᱵᱽ ᱠᱟᱱ ᱛᱟᱵᱚᱱᱟ ᱡᱚᱛᱚ ᱦᱚᱲ ᱜᱮᱵᱚᱱ ᱨᱟᱹᱥᱠᱟᱹᱭ ᱜᱮᱭᱟ ᱦᱮᱸ ᱚᱱ ᱚᱱᱛᱮ ᱡᱮᱢᱚᱱ ᱟᱵᱚᱨᱮᱱ ᱦᱚᱭᱛᱳ ᱜᱚᱜ ᱛᱟᱠᱚ ᱠᱟᱱ ᱢᱮᱱᱟᱜ ᱛᱟᱠᱚᱣᱟ ᱦᱮᱸ ᱡᱮ ᱠᱟᱨᱟᱢ ᱵᱮᱥ ᱧᱚᱜ ᱦᱩᱭᱩᱜᱼᱟ ᱥᱮ ᱴᱷᱤᱠ ᱴᱷᱟᱠ ᱱᱤᱭᱚᱢ ᱨᱮ ᱯᱟᱞᱚᱱ ᱨᱮ ᱛᱟᱦᱮᱱ ᱦᱩᱭᱩᱜᱼᱟ ᱦᱩᱭᱩᱜᱼᱟ ᱦᱮᱸ ᱟᱵᱚ ᱦᱮᱸ ᱟᱵᱚᱣᱟᱜ ᱦᱚᱸ ᱱᱚᱛᱮ ᱟᱨ ᱠᱚᱲᱟ ᱜᱤᱫᱽᱨᱟᱹᱜ ᱦᱚᱸ ᱚᱵᱚᱫᱟᱱ ᱢᱮᱱᱟᱜ ᱛᱟᱵᱚᱱ ᱜᱮᱭᱟ ᱡᱟᱛᱮ ᱟᱨ ᱪᱮᱜ ᱚᱱᱟ ᱠᱟᱨᱟᱢ ᱵᱟᱥᱟᱱ ᱦᱤᱞᱳᱜ ᱦᱮᱸ ᱟᱨᱟᱢ ᱵᱟᱥᱟᱱ ᱦᱤᱞᱳᱜ ᱠᱟᱨᱟᱢ ᱵᱚᱱ ᱫᱚᱱ ᱜᱮᱭᱟ ᱛᱚ
ᱦᱮᱸ
ᱟᱵᱚᱣᱟᱜ ᱦᱚᱸ ᱚᱱᱠᱟ ᱚᱵᱚᱫᱟᱱ ᱢᱮᱱᱟᱜ ᱛᱟᱵᱚᱱᱟ ᱛᱟᱨᱯᱚᱨᱮ ᱚᱱᱟ ᱛᱮᱜᱮ ᱵᱤᱱᱛᱤ ᱢᱮᱱᱟᱜ ᱛᱟᱵᱚᱱᱟ ᱦᱮᱸ ᱡᱮ ᱦᱤᱞᱳᱜ ᱵᱚ ᱦᱮᱸ
ᱦᱩᱸ
ᱩᱸ ᱡᱮ ᱟᱨ ᱪᱮᱫ, ᱮᱸ ᱠᱟᱨᱟᱢ ᱵᱚᱱ ᱵᱤᱱᱛᱤᱭ ᱜᱮᱭᱟ ᱠᱟᱨᱟᱢ ᱵᱤᱱᱛᱤᱨᱮ ᱟᱹᱰᱤ ᱠᱤᱪᱷᱩ ᱟᱨ ᱪᱮᱫ ᱵᱟᱲᱟᱭ ᱛᱤᱱᱟᱹᱜ ᱢᱮᱱᱟᱜ ᱛᱟᱵᱚᱱᱟ ᱡᱟᱦᱟᱸ ᱫᱚ ᱦᱳᱭᱛᱳ ᱱᱤᱛᱳᱜ ᱦᱳᱭᱛᱚ ᱱᱚᱜᱼᱚᱱᱟ ᱟᱵᱚ ᱦᱩᱰᱤᱧ ᱢᱟᱪᱷᱟ ᱢᱤᱫᱴᱤᱡ ᱪᱮᱫ ᱴᱟᱭᱤᱢ ᱛᱮ ᱦᱮᱸ ᱱᱚᱝᱠᱟᱱᱟᱜ ᱦᱚᱭᱛᱳ ᱜᱚᱞᱯᱚ ᱵᱟᱝ ᱯᱩᱨᱟᱹᱜ ᱜᱮᱭᱟ ᱛᱚᱵᱮ ᱟᱹᱰᱤ ᱛᱟᱵᱚᱱᱟ ᱠᱟᱨᱚᱱ ᱠᱟᱨᱟᱢ ᱵᱤᱱᱛᱤ ᱨᱮᱜᱮ ᱦᱮᱸ ᱜᱚ ᱴᱟ ᱜᱮ ᱫᱷᱟᱹᱨᱛᱤ ᱚᱠᱟᱞᱮᱠᱟ ᱠᱟᱛᱮ ᱥᱤᱨᱡᱚᱱ ᱦᱮᱸ ᱮᱢᱟᱜ
ᱪᱮᱜ ᱯᱩᱡᱟᱹ ᱱᱤᱛᱳᱜ ᱢᱮᱱᱟᱜ ᱠᱟᱫᱟ?
ᱢᱟᱱᱢᱤ ᱚᱠᱟ ᱞᱮᱠᱟ ᱠᱟᱛᱮᱜ ᱵᱚᱱ ᱡᱟᱱᱟᱢᱮᱱᱟ
ᱦᱮᱸ ᱚᱱᱟ ᱞᱟᱹᱭ ᱠᱚᱛᱛᱮ ᱜᱮᱞᱮ ᱵᱚᱦᱩ ᱴᱟᱭᱤᱢ ᱫᱚᱨᱠᱟᱨᱟᱧ ᱱᱤᱛᱚᱜ ᱫᱚ ᱵᱟᱝ ᱦᱩᱭᱩᱜᱼᱟ ᱩᱱᱟᱹᱜ ᱫᱚ ᱱᱟᱜ ᱦᱮᱸ ᱪᱤᱠᱟᱛᱮ ᱢᱟᱹᱱᱢᱤ ᱠᱚ ᱥᱤᱨᱡᱟᱹᱣ ᱞᱮᱱᱟ, ᱪᱮᱜᱠᱟ ᱠᱟᱛᱮ ᱫᱟᱨᱮ ᱱᱟᱹᱲᱤ ᱠᱚ ᱡᱚᱛᱚ
ᱦᱮᱸ ᱚᱱᱟ ᱨᱮᱜᱮ ᱚ ᱚᱱ ᱚᱱᱟ ᱠᱟᱨᱟᱢ ᱵᱤᱱᱛᱤ ᱨᱤᱜᱮ ᱦᱩᱸ ᱡᱚᱛᱚ ᱠᱤᱪᱷᱩ ᱢᱮᱱᱟᱜ ᱚᱱᱟ ᱠᱚ ᱟ ᱚᱱᱟ ᱠᱷᱚᱱ ᱟᱨᱚ ᱞᱟᱹᱴᱩ ᱢᱤᱜᱴᱤᱡ ᱟᱨ ᱪᱮᱫ ᱟᱵᱚᱣᱟᱜ ᱮᱸ ᱵᱳᱭ ᱢᱮᱱᱛᱮ ᱢᱮᱱᱟᱜ ᱛᱟᱵᱚᱱᱟ ᱡᱚᱢᱥᱤᱢ ᱵᱤᱱᱛᱤ ᱚᱱᱟ ᱨᱮᱦᱚᱸ ᱦᱳᱭᱛᱚ ᱟᱨᱚ ᱪᱮᱦᱨᱟ ᱚᱞ ᱛᱚᱵᱮ ᱛᱮ ᱡᱩᱫᱤ ᱵᱮ ᱧᱮᱞᱟ ᱠᱟᱨᱟᱢ ᱨᱮᱦᱚᱸ ᱟᱹᱰᱤ ᱠᱤᱪᱷᱩ ᱜᱮ ᱮᱢᱚᱱ ᱮᱢᱚᱱ ᱠᱤᱪᱷᱩ ᱚᱞ ᱜᱟᱱᱚᱜᱼᱟ ᱡᱟᱦᱟᱸ ᱫᱚ ᱢᱟᱱᱮ ᱚᱱᱟ ᱡᱚᱢᱥᱤᱢ ᱵᱤᱱᱛᱤᱨ ᱨᱮ ᱦᱚᱭᱛᱳ ᱵᱟᱝ ᱧᱟᱢᱚᱜ ᱜᱮᱭᱟ᱾
ᱦᱩᱸ
ᱦᱮᱸ ᱚᱱᱟ ᱢᱤᱫᱴᱤᱡ ᱟᱨ ᱪᱤ ᱡᱚᱢᱥᱤᱢ ᱵᱤᱱᱛᱤ ᱫᱚ ᱟᱵᱚᱣᱟᱜ ᱢᱤᱫᱴᱤᱡ ᱥᱟᱱᱛᱟᱲ ᱥᱚᱢᱟᱡᱽ ᱨᱮᱫᱚ ᱢᱤᱫᱴᱤᱡ ᱥᱚᱝᱵᱤᱫᱷᱟᱱ ᱞᱮᱠᱟᱱᱟᱜ ᱠᱟᱢᱤ ᱠᱟᱱᱟ ᱦᱮᱸ
ᱦᱮᱸ
ᱥᱚᱝᱵᱤᱫᱷᱟᱱ ᱢᱟᱱᱮ ᱟᱵᱚ ᱡᱮᱢᱚᱱ ᱵᱷᱟᱨᱚᱛ ᱨᱮ ᱢᱤᱫᱴᱤᱡ ᱥᱚᱝᱵᱤᱫᱷᱟᱱ ᱢᱮᱱᱛᱮ ᱢᱤᱫᱴᱮᱱ ᱟᱨ ᱪᱮᱫ ᱵᱳᱭ ᱢᱮᱱᱟᱜ ᱛᱟᱵᱚᱱᱟ᱾ ᱦᱮᱸ
ᱟᱫᱚ ᱦᱚᱭ ᱚᱱᱠᱟ ᱜᱮ ᱟᱵᱚ ᱥᱟᱱᱛᱟᱲ ᱥᱚᱢᱟᱡᱽ ᱨᱮᱦᱚᱸ ᱢᱤᱫᱴᱤᱡ ᱡᱚᱢᱥᱤᱢᱚᱱ ᱜᱮ ᱵᱳᱭ ᱢᱮᱱᱟᱜ ᱛᱟᱵᱚᱱᱟ ᱦᱮᱸ ᱡᱟᱦᱟᱸ ᱫᱚ ᱚᱱᱟ ᱵᱳᱭ ᱨᱮᱫᱚ ᱟᱵᱚᱣᱟᱜ ᱥᱮ ᱛᱤᱱᱟᱹᱜ ᱨᱚᱠᱚᱢ ᱮ ᱯᱚᱨᱚᱵᱽ ᱢᱮᱱᱟᱜ ᱛᱟᱵᱚᱱᱟ ᱥᱮ, ᱮᱸ ᱵᱟᱯᱞᱟ ᱨᱮ ᱪᱮᱫ ᱞᱮᱠᱟ ᱵᱚᱱ ᱠᱟᱹᱢᱤ ᱦᱚᱨᱟᱭᱟ ᱥᱮ ᱠᱟᱨᱟᱢ ᱨᱮ ᱪᱮᱫ ᱞᱮᱠᱟ ᱵᱚᱱ ᱠᱟᱹᱢᱤ ᱦᱚᱨᱟᱭᱟ ᱥᱮ ᱢᱟᱱᱮ ᱥᱚᱦᱨᱟᱭ ᱨᱮ ᱪᱮᱫ ᱞᱮᱠᱟ ᱦᱮᱸ ᱪᱮ ᱟᱵᱚ ᱚᱠᱟ ᱞᱮᱠᱟ ᱠᱟ ᱛᱮ ᱵᱚᱱ ᱢᱟᱱᱮ ᱵᱟᱹᱭ ᱵᱟᱹᱭᱛᱮ ᱢᱟᱲᱟᱝ ᱥᱮᱜ ᱵᱚᱱ ᱞᱟᱦᱟ ᱤᱫᱤᱜᱼᱟ ᱦᱮᱸ ᱱᱚᱣᱟ ᱡᱤᱱᱤᱥ ᱠᱚᱫᱚ ᱦᱮᱸ ᱮᱴᱩ ᱡᱮ ᱛᱮ ᱢᱮᱱᱟᱜᱼᱟ ᱛᱟᱨ ᱢᱚᱫᱽᱫᱷᱮ ᱯᱟᱨᱴᱤᱠᱩᱞᱟᱨ ᱚᱠᱟ ᱚᱠᱟ ᱞᱮᱠᱟ ᱥᱤᱨᱡᱚᱱ ᱠᱟᱱᱟ ᱥᱮ ᱢᱟᱝ ᱵᱚᱱ ᱠᱟᱱᱟ ᱚᱱᱟ ᱫᱚ ᱢᱟᱱᱮ ᱯᱟᱨᱴᱤᱠᱩᱞᱟᱹᱨ ᱨᱮ ᱧᱚᱜ ᱢᱟᱱᱮ ᱟᱨ ᱠᱟᱨᱟᱢ ᱵᱤᱱᱛᱤ ᱨᱮᱜᱮ ᱵᱚᱱ ᱧᱟᱢ ᱜᱮᱭᱟ ᱦᱩᱸ ᱦᱩᱸ ᱦᱩᱸ ᱢᱟᱱᱮ ᱠᱟᱨᱟᱢ ᱵᱤᱱᱛᱤ ᱠᱟᱨᱟᱢ ᱨᱮ ᱠᱟᱨᱟᱢ ᱨᱮ ᱟᱹᱞᱤᱧ ᱢᱤᱫᱴᱮᱱ ᱡᱤᱱᱤᱥ ᱞᱤᱧ ᱧᱮᱞ ᱟᱠᱟᱫᱟ ᱾ ᱦᱮᱸ ᱡᱮ ᱠᱟᱨᱟᱢ ᱨᱮᱱᱟᱜ ᱠᱟᱨᱟᱢ ᱨᱮᱱᱟᱜ ᱚᱻ ᱫᱚ ᱴᱷᱤᱠ ᱵᱟᱝ ᱛᱚᱵᱮ ᱵᱮᱥᱤᱨ ᱵᱷᱟᱜᱽ ᱟᱵᱚᱣᱟᱜ ᱢᱟᱱᱮ ᱟᱨ ᱪᱮᱫ ᱟᱵᱚᱣᱟᱜ ᱡᱟᱦᱟᱸ ᱥᱮᱨᱮᱧ ᱠᱟᱱ ᱛᱟᱵᱚᱱᱟ ᱠᱟᱨᱟᱢ ᱦᱮᱸ ᱦᱮᱸ ᱠᱟᱨᱟᱢ ᱥᱮᱨᱮᱧ ᱾ ᱵᱮᱥᱤᱨ ᱵᱷᱟᱜᱽ ᱧᱮᱞ ᱵᱮᱱ ᱥᱮ ᱢᱟᱱᱮ ᱫᱤᱠᱩ ᱦᱩ ᱢᱟᱱᱮ ᱫᱤᱠᱩ ᱫᱤᱠᱩᱛᱮ ᱥᱮᱨᱮᱧᱚᱜᱼᱟ᱾ ᱢᱟᱱᱮ ᱵᱟᱝᱞᱟ ᱛᱮ ᱦᱮᱸ ᱵᱮᱥᱤᱨᱟᱜᱽ ᱥᱮᱨᱮᱧ ᱟᱹᱰᱤ ᱟᱹᱰᱤᱜᱟᱱ ᱥᱮᱨᱮᱧ ᱦᱮᱸ ᱚᱱᱮ ᱫᱤᱠᱩ ᱠᱚ ᱥᱮᱨᱮᱧᱚᱜᱼᱟ ᱫᱤᱠᱩ ᱥᱮᱨᱮᱧ ᱟᱹᱞᱤᱧᱞᱤᱧ ᱟᱹᱞᱤᱧ ᱜᱮ ᱱᱚᱝᱠᱟᱞᱤᱧ ᱜᱩᱱᱤ ᱵᱷᱟᱹᱵᱤᱭᱮᱫ ᱛᱟᱦᱮᱸ ᱾ ᱡᱮ ᱱᱚᱣᱟ ᱫᱤᱠᱩ ᱛᱮ ᱪᱮᱫᱟᱜ ᱠᱚ ᱥᱤᱨᱤᱧ ᱟᱠᱟᱫᱟ ᱥᱮ, ᱫᱤᱠᱩ ᱛᱮᱜᱮ ᱪᱮᱫᱟᱜ ᱟᱵᱚ ᱫᱚ ᱥᱟᱱᱛᱟᱲ ᱠᱟᱱᱟ ᱵᱚᱱ ᱾ ᱥᱟᱱᱛᱟᱲ ᱯᱟᱹᱨᱥᱤ ᱦᱮᱸ ᱦᱮᱸ ᱟᱹᱞᱤᱧᱟᱜ ᱱᱚᱣᱟ ᱞᱤ ᱠᱩᱠᱞᱤ ᱢᱤᱫ ᱫᱤᱱ ᱢᱚᱱᱮᱨᱮ ᱦᱩᱭᱩᱜ ᱠᱟᱱ ᱛᱟᱦᱮᱱᱟ ᱛᱚᱵᱮ ᱟᱹᱞᱤᱧ ᱦᱚᱭᱛᱳ ᱢᱟᱱᱮ ᱚᱱᱟ ᱠᱩᱠᱞᱤ ᱠᱩᱠᱞᱤᱛᱮ ᱟᱹᱞᱤᱧᱟᱜ ᱢᱚᱱᱮ ᱦᱩᱭᱩᱜ ᱠᱟᱱᱟ ᱦᱮᱸ
ᱦᱮᱸ ᱾
ᱵᱩᱡᱽ ᱨᱮ ᱟᱨ ᱪᱮᱫ ᱱᱚᱝᱠᱟ ᱞᱤᱧ ᱵᱩᱡᱽ ᱠᱮᱫᱟ᱾ ᱯᱟᱹᱦᱤᱞ ᱫᱚ ᱚᱱᱠᱟ ᱨᱟᱡᱟ ᱠᱚᱠᱚ ᱛᱟᱦᱮᱸ ᱠᱟᱱᱟ ᱛᱚ ᱯᱟᱹᱦᱤᱞ ᱫᱚ ᱟᱵᱚ ᱫᱚᱠᱚ ᱥᱟᱥᱚᱱ ᱟᱠᱟᱫ ᱵᱚᱱᱟ ᱾ ᱯᱟᱹᱦᱤᱞ ᱫᱚ ᱤᱝᱨᱮᱡᱽ ᱠᱚᱠᱚ ᱥᱟᱥᱚᱱ ᱟᱠᱟᱫ ᱵᱚᱱᱟ ᱵᱤᱵᱷᱤᱱᱱᱚ ᱨᱚᱠᱚᱢ ᱟᱫᱚ ᱛᱟᱦᱚᱞᱮ ᱟᱵᱚ ᱢᱟᱛᱚ ᱟᱵᱚ ᱢᱟ ᱛᱚ ᱢᱟᱱᱮ ᱵᱩᱨᱩ ᱫᱤᱥᱚᱢ ᱦᱚᱲ ᱥᱮ ᱵᱩᱨᱩ ᱨᱮᱜᱮ ᱡᱚᱛᱚ ᱠᱤᱪᱷᱩ ᱛᱟᱵᱚᱱ ᱦᱮᱸ ᱟᱵᱚ ᱫᱚ ᱚᱱᱠᱟ ᱛᱚ ᱦᱚᱲ ᱥᱟᱞᱟᱜ ᱵᱟᱵᱚᱱ ᱛᱟᱯᱟᱢ ᱠᱷᱟᱹᱯᱟᱹᱨᱤ ᱱᱮᱛᱟᱨ ᱦᱚᱸ ᱵᱟᱵᱚᱱ ᱛᱟᱯᱟᱢ ᱠᱷᱟᱹᱯᱟᱹᱨᱤ ᱜᱮᱭᱟ, ᱦᱮᱸ ᱯᱟᱹᱦᱤᱞ ᱡᱮᱵᱚᱱ ᱛᱟᱯᱟᱢ ᱠᱷᱟᱹᱯᱟᱹᱨᱤᱜ ᱠᱟᱱ ᱛᱟᱱᱟ ᱚᱸᱰᱮ ᱱᱮᱛᱟᱨ ᱦᱚᱸ ᱵᱟᱵᱚᱱ ᱛᱟᱯᱟᱱ ᱠᱷᱟᱹᱯᱟᱹᱨᱤ ᱞᱟᱹᱜᱤᱫᱚᱜᱼᱟ᱾
ᱦᱮᱸ ᱾
ᱟᱫᱚ ᱛᱟᱦᱚᱞᱮ ᱟᱫᱚ ᱛᱟᱦᱚᱞᱮ ᱟᱵᱚ ᱡᱚᱠᱷᱚᱱ ᱦᱚᱭ ᱛᱚᱵᱚ ᱟᱵᱚᱣᱟᱜ ᱡᱟᱦᱟᱸ ᱯᱚᱨᱚᱵᱽ ᱠᱚ ᱦᱮᱸ ᱛᱟᱦᱞᱮ ᱟᱵᱚᱣᱟᱜ ᱚᱱᱠᱟᱱ ᱢᱤᱫᱴᱤᱡ ᱯᱚᱨᱚᱵᱽ ᱦᱩᱭᱩᱜ ᱠᱟᱱ ᱛᱟᱦᱮᱱ ᱜᱮᱭᱟ ᱯᱟᱹᱦᱤᱞ ᱠᱷᱚᱱ ᱜᱮ ᱟᱫᱚ
ᱯᱟᱹᱦᱤᱞ ᱠᱷᱚᱡ ᱦᱮᱡ ᱟᱠᱟᱱᱟ ᱚᱱᱟ ᱫᱚ ᱾
ᱦᱩᱸ ᱯᱟᱹᱦᱤᱞ ᱠᱷᱚᱱ ᱜᱮ ᱦᱩᱭᱩᱜ ᱠᱟᱱ ᱛᱟᱦᱮᱸᱱᱟ ᱛᱟᱦᱚᱞᱮ ᱛᱟᱨᱯᱚᱨᱮ ᱛᱟᱦᱚᱞᱮ ᱩᱱᱠᱩ ᱡᱟᱦᱟᱸᱭ ᱟᱨ ᱪᱮᱫ ᱫᱤᱠᱩ ᱟᱨ ᱪᱮᱫ ᱨᱟᱡᱟ ᱠᱚ ᱥᱮ ᱵᱤᱵᱷᱤᱱᱱᱚ ᱨᱚᱠᱚᱢ ᱟᱨ ᱪᱮᱫ ᱞᱟᱹᱴᱩ ᱞᱟᱹᱴᱩ ᱦᱚᱲ ᱾ ᱟᱫᱚ ᱩᱱᱠᱩᱣᱟᱜ ᱟᱨ ᱪᱮᱫ ᱟᱵᱚ ᱫᱚ ᱟᱭᱚᱛᱛᱚ ᱨᱮᱵᱚᱱ ᱛᱟᱦᱮᱸᱱ ᱠᱟᱱ ᱛᱟᱦᱮᱱᱟ ᱛᱚ᱾
ᱩᱱᱠᱩ ᱟᱭᱚᱛᱛᱚ ᱨᱮ ᱦᱮᱸ ᱩᱱᱠᱩ ᱡᱟᱦᱟᱸ ᱠᱚ ᱞᱟᱹᱭᱮᱫ ᱛᱟᱦᱮᱸᱱᱟ ᱚᱱᱠᱟ ᱵᱚᱱ ᱠᱚᱨᱟᱣᱮᱫ ᱛᱟᱦᱮᱸᱱᱟ᱾
ᱦᱮᱸ ᱛᱟᱦᱚᱞᱮ ᱥᱟᱥᱚᱱ ᱦᱚᱪᱚ ᱟᱠᱟᱱᱟ ᱵᱚᱱ ᱾ ᱛᱟᱦᱚᱞᱮ ᱩᱱᱠᱩ ᱦᱚᱭᱛᱳ ᱟᱵᱚᱣᱟᱜ ᱨᱚᱲ ᱵᱟᱠᱚ ᱵᱩᱡᱮᱫ ᱛᱟᱦᱮᱸᱱᱟ ᱥᱮ ᱵᱟᱠᱚ ᱵᱩᱡᱮᱫ ᱵᱟᱠᱚ ᱵᱩᱡ ᱠᱟᱫᱟ ᱟᱫᱚ ᱩᱱᱠᱩ ᱵᱩᱡᱷᱟᱹᱣ ᱦᱚᱪᱚ ᱞᱟᱹᱜᱤᱫ ᱦᱮᱸ ᱱᱚᱜᱼᱱᱟ ᱟᱨ ᱪᱮᱫ ᱟᱞᱮ ᱪᱮᱫ ᱞᱮᱫᱼᱟ ᱥᱮ ᱪᱮᱫ ᱞᱮ ᱪᱤᱠᱟᱹᱭᱮᱫᱼᱟ ᱦᱮᱸ᱾
ᱦᱮᱸ᱾
ᱱᱚᱜᱼ ᱚᱱᱟ ᱠᱚ ᱮᱸ ᱡᱟᱛᱮ ᱩᱱᱠᱩ ᱫᱤᱠᱩ ᱠᱚ ᱵᱩᱡᱽ ᱢᱟ᱾ ᱚᱱᱮ ᱚᱱᱟ ᱠᱷᱟᱹᱛᱤᱨ ᱟᱨ ᱪᱮᱫ? ᱢᱟᱱᱮ ᱱᱤᱡᱮ ᱟᱨ ᱪᱮᱫ ᱢᱚᱱᱮ ᱦᱩᱭᱩᱜᱼᱟ ᱥᱮ ᱯᱟᱨᱥᱚᱱᱟᱞ ᱢᱚᱱᱮ ᱫᱤᱠᱩ ᱦᱚᱸ ᱡᱟᱛᱮ ᱠᱚ ᱵᱩᱡᱽ ᱢᱟ᱾ ᱚᱱᱮ ᱚᱱᱟ ᱠᱷᱟᱹᱛᱤᱨ ᱜᱮ ᱵᱮᱥᱤᱨ ᱵᱷᱟᱜᱽ ᱟᱵᱚᱣᱟᱜ ᱥᱮᱨᱮᱧ ᱦᱮᱸ ᱢᱟᱱᱮ ᱟᱨ ᱪᱮᱫ ᱠᱟᱨᱟᱢ ᱨᱮᱱᱟᱜ ᱥᱮ ᱮᱢᱱᱤ ᱟᱨ ᱪᱮᱫ ᱫᱚᱝ ᱞᱟᱜᱽᱲᱮ ᱨᱮᱱᱟᱜ ᱦᱚᱸ᱾ ᱦᱩᱸ᱾
ᱢᱟᱱᱮ ᱟᱨ ᱪᱮᱫ? ᱦᱮᱸᱦᱮᱸ ᱵᱟᱝᱞᱟ ᱛᱮ ᱥᱮ ᱫᱤᱠᱩ ᱛᱮ ᱥᱮᱨᱮᱧ ᱟᱠᱟᱫᱟᱯ ᱦᱚᱸ ᱚᱱᱠᱟ
ᱵᱟᱠᱷᱟᱡ ᱫᱚ ᱩᱱᱠᱩ ᱫᱚ ᱵᱟᱠᱚ ᱵᱩᱡᱽ ᱫᱟᱲᱮᱭᱟᱜ ᱠᱮᱭᱟ᱾
ᱵᱟ ᱵᱟ ᱵᱟ᱾
ᱦᱮᱸ᱾
ᱟᱢ ᱫᱤᱠᱩ ᱛᱮ ᱵᱟᱢ ᱥᱮᱨᱮᱧᱟᱧ ᱠᱷᱟᱱ ᱫᱚ ᱩᱱᱠᱩ ᱫᱚ ᱟᱨ ᱥᱟᱱᱛᱟᱲ ᱫᱚ ᱮᱢᱚᱱ ᱢᱤᱫᱴᱤᱡ ᱟᱨ ᱪᱮᱫ ᱢᱤᱫᱴᱤᱡ ᱵᱷᱟᱥᱟ ᱠᱟᱱ ᱛᱟᱵᱚᱱᱟ᱾ ᱦᱮᱸ ᱡᱟᱦᱟᱸ ᱫᱚ ᱢᱟᱱᱮ ᱵᱟᱢ ᱮ ᱢᱟᱱᱮ ᱚᱚᱱᱛᱚᱨ ᱵᱷᱤᱛᱤᱨ ᱨᱮ ᱵᱟᱢ ᱠᱷᱟᱹᱲ ᱞᱮ ᱠᱷᱟᱱ ᱫᱚ ᱱᱚᱣᱟ ᱚᱱᱟ ᱵᱷᱟᱥᱟ ᱫᱚ ᱦᱳᱭᱛᱚ ᱵᱟᱢ ᱵᱩᱡᱽ ᱫᱟᱲᱮᱭᱟᱜᱼᱟ᱾
ᱵᱟᱝ ᱵᱟᱝ᱾ ᱟᱵᱚ ᱮᱢᱚᱱ ᱵᱷᱟᱥᱟ ᱠᱟᱱᱟ ᱡᱮ ᱮᱴᱟᱜ ᱵᱷᱟᱥᱟ ᱫᱚ ᱩᱪᱪᱟᱨᱚᱱ ᱫᱟᱲᱮᱭᱟᱜᱼᱟ ᱠᱚ᱾ ᱥᱮ ᱟᱵᱚ ᱦᱚᱸ ᱵᱚᱱ ᱩᱪᱪᱟᱨᱚᱱ ᱫᱟᱲᱮᱭᱟᱜᱼᱟ᱾ ᱠᱤᱱᱛᱩ ᱟᱵᱚᱣᱟᱜ ᱵᱷᱟᱥᱟ ᱫᱚ ᱩᱱᱟᱹᱜ ᱥᱪᱚᱴ ᱠᱚᱨᱮ ᱫᱚ ᱵᱟᱝ ᱠᱚ ᱩᱪᱪᱟᱨᱚᱱᱟ
ᱵᱟᱝ᱾
ᱫᱤᱠᱩ ᱠᱚ ᱥᱮ ᱡᱟᱦᱟᱸᱱ ᱠᱚᱜᱮ᱾
ᱩᱱᱟᱹᱜ ᱪᱟᱲ ᱫᱚ ᱵᱟᱠᱚ ᱩᱪᱪᱟᱨᱚᱱ ᱫᱟᱲᱮᱭᱟᱜ-ᱟ᱾ ᱟᱵᱚ ᱫᱚᱵᱚᱱ ᱩᱪᱟᱨᱚᱱ ᱫᱟᱲᱮ ᱟᱛᱟᱠᱚᱣᱟ᱾ ᱟᱠᱚᱣᱟᱜ ᱵᱷᱟᱥᱟ ᱛᱮᱵᱚᱱ ᱨᱚᱲᱮᱫ ᱜᱮᱭᱟ᱾ ᱩᱱᱠᱩᱣᱟᱜ ᱛᱮᱜᱮ ᱵᱚᱱ ᱨᱚᱲ ᱮᱫᱟ ᱦᱟᱸᱜ᱾ ᱴᱟ ᱠᱚᱣᱲᱜ ᱫᱚ ᱟᱵᱚᱣᱟ ᱫᱚ ᱚᱱᱠᱟ ᱫᱚ ᱵᱟᱠᱚ ᱩᱪᱪᱟᱨᱚᱱ ᱫᱟᱲᱮᱜ
ᱵᱟ᱾
ᱛᱟᱦᱚᱞᱮ ᱜᱚᱝᱠᱮ ᱴᱟᱭᱤᱢ ᱢᱟᱛᱚ ᱟᱵᱚᱣᱟᱜ ᱢᱟᱛᱚ ᱮᱸ ᱦᱩᱭ ᱤᱫᱤᱭᱮᱱ ᱛᱟᱵᱚᱱᱟ ᱦᱮᱸ ᱛᱟᱦᱚᱞᱮ ᱱᱮᱠᱥᱴ ᱛᱟᱭᱚᱢ ᱟᱨ ᱪᱮᱫ ᱱᱚᱝᱠᱟ ᱜᱮ ᱟᱨ ᱪᱮᱫ ᱧᱟᱯᱟᱢ ᱠᱟᱛᱮᱫ ᱟᱨᱚ ᱠᱟᱹᱴᱤᱡ ᱜᱚᱞᱯᱚ ᱮᱸ ᱜᱚᱴᱟᱣᱟᱜ ᱦᱩᱭᱩᱜᱼᱟ, ᱥᱟᱞᱟ ᱜᱚᱴᱟᱣᱟᱜ ᱦᱩᱭᱩᱜᱼᱟ᱾ ᱠᱟᱨᱚᱱ ᱦᱚᱯᱚᱱ ᱦᱚᱯᱚᱱ ᱴᱟᱭᱤᱢ ᱨᱮ ᱟᱨ ᱪᱮᱫ ᱟᱨ ᱪᱮᱫ ᱱᱚᱝᱠᱟᱱᱟᱜ ᱟᱨ ᱪᱮᱫ ᱜᱚᱞᱯᱚ ᱫᱚ ᱵᱟᱝ ᱞᱮ ᱵᱟᱝ ᱢᱩᱪᱟᱹᱫᱽᱚᱜᱼᱟ᱾
ᱦᱚᱯᱚᱱ ᱦᱚᱯᱚᱱ ᱴᱟᱭᱤᱢ ᱨᱮᱫᱚ ᱛᱤᱱᱟᱹᱜ ᱜᱟᱱ
ᱦᱮᱸ ᱢᱟ ᱛᱟᱦᱚᱞᱮ ᱤᱱᱠᱟᱹ ᱜᱮ ᱛᱟᱦᱚᱞᱮ ᱱᱤᱭᱟᱹ ᱵᱮᱲᱟ ᱞᱮᱠᱟ ᱫᱚ᱾ ᱴᱷᱤᱠᱟᱹᱱ ᱜᱮᱭᱟ᱾
ᱴᱷᱤᱠ ᱜᱮᱭᱟ᱾